ᱦᱮᱞᱳ ᱜᱚᱝᱠᱮ ᱡᱚᱦᱟᱨ ᱜᱮ ᱦᱮᱸ ᱟ ᱦᱤᱝ ᱚᱚᱢᱠᱮ ᱜᱩᱥᱥᱤᱮᱢ ᱵᱟᱲᱟᱟᱜ ᱦᱩᱭᱱᱟᱥ ᱵᱟᱝ
ᱦᱳᱭ ᱜᱚᱝᱠᱮ ᱵᱟᱟᱹᱥᱭᱟᱹᱢ ᱵᱟᱲᱟ ᱠᱚᱫᱚ ᱦᱩᱭᱮᱱ ᱜᱮᱭᱟ
ᱦᱮᱸ ᱜᱚᱝᱠᱮ ᱢᱮᱱᱫᱟᱹᱧ ᱨᱚᱲ ᱠᱚᱫᱚ ᱴᱷᱤᱠ ᱴᱷᱟᱠ ᱜᱮ ᱦᱟᱜ ᱡᱟᱱᱤᱡ ᱵᱮᱱ ᱟᱸᱡᱚᱢ ᱧᱟᱢ ᱮᱫᱟ ᱦᱟᱸᱜ
ᱦᱳᱭ ᱟᱹᱰᱤ ᱮᱠᱫᱚᱢ ᱨᱤᱞᱟᱹ ᱢᱟᱞᱟ ᱟᱸᱡᱚᱢᱚᱜ ᱠᱟᱱᱟ
ᱦᱮᱸ
ᱦᱳᱭ ᱛᱟᱦᱚᱞᱮ ᱜᱚᱝᱠᱮ ᱟᱵᱤᱱ ᱫᱚᱵᱤᱱ ᱵᱟᱹᱥᱭᱟᱹᱢ ᱵᱟᱲᱟᱭᱮᱱᱟ ᱥᱮ ᱵᱟᱝ
ᱦᱳᱭ ᱜᱚᱝᱠᱮ ᱵᱟᱹᱥ ᱭᱟᱹᱢ ᱵᱟᱲᱟ ᱦᱩᱭᱮᱱ ᱜᱮᱭᱟ ᱦᱟᱸᱜ ᱱᱚᱸᱜ ᱚᱭ ᱵᱟᱹᱥᱭᱟᱹᱢ ᱵᱟᱲᱟ ᱠᱟᱛᱮᱜ ᱜᱮ ᱜᱟᱞᱚᱪ ᱦᱩᱭᱩᱜ ᱠᱟᱱᱟ ᱟᱵᱮᱱ ᱥᱟᱛᱮ
ᱟᱪᱪᱷᱟ ᱟᱪᱪᱷᱟ ᱟᱪᱪᱷᱟ
ᱦᱮᱸ
ᱦᱳᱭ ᱜᱚᱝᱠᱮ ᱡᱟᱦᱟᱸᱭ ᱥᱮᱬᱟ ᱵᱚᱦᱚᱜ ᱠᱚ ᱡᱟᱦᱟᱸ ᱛᱤᱱᱟᱹᱜ ᱜᱮ ᱚᱠᱛᱚ ᱠᱚ ᱮᱢ ᱟᱠᱟᱫ ᱵᱚᱱᱟ ᱥᱮ
ᱦᱮᱸ ᱦᱮᱸ
ᱦᱳᱭ ᱵᱟᱢ ᱜᱟᱞᱢᱟᱨᱟᱣ ᱞᱮᱠᱷᱟᱱ ᱪᱤᱠᱟᱹᱛᱮᱢ ᱵᱩᱡᱟ ᱫᱮᱥ ᱯᱟᱨᱚᱱ ᱫᱤᱥᱚᱢ ᱨᱮᱱᱟᱜ ᱠᱷᱚᱵᱚᱨ ᱠᱚ ᱪᱮᱜ ᱠᱟ ᱨᱮᱵᱤᱱ ᱧᱟᱢᱟ
ᱦᱮᱸ ᱦᱮᱸ ᱦᱮᱸ
ᱦᱚᱭ
ᱟᱫᱚ ᱜᱚᱝᱠᱮ ᱱᱤᱭᱟᱹ ᱡᱟᱦᱟᱸ ᱚᱠᱛᱚ ᱥᱮ ᱥᱚᱢᱚᱭ ᱧᱟᱢ ᱠᱟᱱᱟ
ᱦᱳᱭ ᱦᱳᱭ
ᱚᱱᱟ ᱠᱷᱟᱴᱚ ᱢᱟᱪᱷᱟ ᱨᱮᱜᱮ ᱡᱩᱫᱤ ᱡᱟᱦᱟᱱᱟᱜ ᱥᱟᱛᱟᱢ ᱱᱤᱭᱮ ᱠᱟᱹᱴᱤᱡ ᱜᱟᱞᱢᱟᱨᱟᱣ ᱞᱮᱱᱠᱷᱟᱡ ᱫᱚ ᱟᱹᱰᱤᱜᱮ ᱡᱩᱛ ᱠᱚᱜᱼᱟ ᱟᱨᱠᱤ
ᱦᱳᱭ ᱦᱳᱭ ᱜᱚᱝᱠᱮ ᱱᱚᱣᱟ ᱢᱟ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱟᱜᱼᱟ
ᱦᱮᱸ ᱦᱮᱸᱜ
ᱚᱱᱟ ᱥᱟᱛᱟᱢ ᱡᱟᱦᱟᱸᱱᱟᱜ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱱ ᱢᱟ ᱟᱹᱰᱤ ᱵᱮᱥᱚᱜ ᱜᱮ
ᱦᱮᱸ ᱦᱮᱸ ᱦᱮᱸ
ᱦᱳᱭ ᱦᱳᱭ ᱛᱟᱦᱚᱞᱮ ᱢᱟ ᱛᱟᱦᱚᱞᱮ ᱞᱟᱹᱭᱵᱤᱱ ᱪᱮᱫ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱡ ᱡᱩᱛᱩᱜᱼᱟ
ᱦᱮᱸ ᱜᱚᱝᱠᱮ ᱢᱮᱱ ᱫᱚᱞᱤᱧ ᱢᱮᱱᱟ ᱦᱟᱸᱜ ᱤᱭᱟᱹ ᱟᱯᱮᱥᱮᱫ ᱫᱚ ᱜᱚᱝᱠᱮ ᱥᱚᱨᱦᱟᱭ ᱵᱟᱲᱟᱜ ᱜᱮᱭᱟ ᱯᱮ ᱥᱮ ᱵᱟᱝ ᱦᱟᱸᱜ
ᱜᱚᱝᱠᱮ ᱪᱮᱫ ᱞᱤᱧ ᱞᱟᱹᱭᱟ ᱟᱹᱰᱤ ᱫᱩᱠ ᱨᱮᱭᱟᱜ ᱠᱟᱛᱷᱟ
ᱦᱮᱸ
ᱞᱟᱹᱭ ᱛᱮᱦᱚᱸ ᱟᱵᱤᱱ ᱴᱷᱮᱱ ᱟᱹᱰᱤ ᱫᱩᱠ ᱜᱮᱞᱤᱧ ᱵᱩᱡᱮᱜᱼᱟ
ᱦᱮᱸ ᱦᱮᱸ
ᱜᱚᱝᱠᱮ ᱟᱞᱮᱢᱟ ᱱᱟᱢᱟᱞ ᱫᱤᱥᱚᱢ ᱛᱚ
ᱦᱮᱸ ᱦᱮᱸ ᱦᱮᱸ
ᱦᱳᱭ ᱜᱚᱝᱠᱮ ᱢᱮᱱᱠᱷᱟᱱ ᱟᱞᱮ ᱴᱚᱞᱟ ᱠᱚᱨᱮ ᱫᱚ ᱩᱱᱟᱹᱜ ᱚᱱᱟ ᱥᱚᱦᱚᱨᱟᱭ ᱯᱟᱨᱚᱵᱽ ᱠᱚᱫᱚ ᱵᱟᱝ ᱦᱩᱭᱩᱜ ᱜᱮᱭᱟ
ᱚ ᱚ ᱚ
ᱦᱳᱭ ᱦᱳᱭ ᱚᱱᱟ ᱫᱤᱠᱩ ᱯᱩᱥᱤ ᱠᱚ ᱛᱟᱞᱟ ᱨᱮᱞᱮ ᱛᱟᱦᱮᱸᱱᱟ ᱛᱚ ᱜᱚᱝᱠᱮ
ᱦᱮᱸ ᱦᱮᱸ
ᱦᱳᱭ ᱦᱳᱭ ᱢᱮᱱᱠᱷᱟᱱ ᱟᱫᱚ ᱪᱮᱫ ᱵᱤᱱ ᱞᱟᱹᱭᱟ ᱜᱚᱝᱠᱮ ᱟᱫᱚ ᱵᱟᱨ ᱯᱮ ᱦᱚᱲ ᱛᱮᱦᱚᱸ ᱟᱨ ᱵᱟᱵᱤᱱ ᱥᱚᱨᱦᱟᱭ ᱫᱟᱲᱮᱭᱟᱜᱼᱟ ᱥᱮ
ᱦᱮᱸ ᱦᱮᱸ ᱦᱮᱸ ᱥᱚᱨᱦᱟᱭ ᱫᱚ ᱦᱟᱸᱜ ᱵᱟᱵᱚᱱ ᱥᱚᱨᱦᱟᱭ ᱫᱟᱲᱮᱭᱟᱜᱼᱟᱢ ᱵᱟᱢ ᱵᱟᱨ ᱯᱮ ᱦᱚᱲ ᱛᱮᱫᱚ ᱦᱟᱸᱜ
ᱦᱳᱭ ᱦᱳᱭ ᱦᱳᱭ ᱢᱮᱱᱠᱷᱟᱱ ᱟᱫᱚ ᱫᱤᱥᱚᱢ ᱥᱮᱫ ᱨᱮᱜᱮ ᱜᱚᱝᱠᱮ ᱯᱮᱲᱟ ᱯᱟᱺᱲᱦᱟᱹᱠᱚ ᱢᱮᱱᱟᱜ ᱠᱚ ᱛᱟᱞᱮᱭᱟ
ᱦᱮᱸ ᱦᱮᱸ ᱦᱮᱸ
ᱟᱫᱚ ᱚᱱᱛᱮ ᱜᱮᱞᱮ ᱡᱮᱱᱚᱜᱼᱟ ᱚᱱᱠᱟᱱ ᱥᱚᱢᱚᱭ ᱨᱮᱫᱚ ᱱᱮᱣᱛᱟ ᱱᱮᱣᱛᱟ ᱤᱫᱤᱞᱮᱭᱟ ᱠᱚ
ᱦᱮᱸ ᱦᱮᱸ ᱟᱫᱚ ᱜᱚᱝᱠᱮ ᱚᱱᱟ ᱫᱤᱥᱚᱢ ᱥᱮᱱᱟᱜ ᱜᱮ ᱡᱩᱫᱤ ᱟᱵᱮᱱ ᱡᱩᱫᱤ ᱵᱮᱱ ᱵᱟᱲᱟᱭ ᱠᱷᱟᱡ ᱫᱚ ᱚᱱᱟ ᱥᱚᱨᱦᱟᱭ ᱠᱚ ᱱᱤᱭᱮ ᱵᱟᱨ ᱠᱟᱛᱷᱟ ᱡᱩᱫᱤ ᱵᱮᱱ ᱞᱟᱹᱭ ᱟᱹᱞᱤᱧ ᱠᱮᱭᱟ ᱟᱹᱰᱤᱜᱮ ᱡᱩᱛ ᱠᱚᱜᱼᱟ
ᱦᱳᱭ ᱜᱚᱝᱠᱮ ᱢᱮᱱᱠᱷᱟᱱ ᱟᱹᱞᱤᱧ ᱡᱟᱦᱟᱸ ᱛᱤᱱᱟᱹᱜ ᱩᱰᱤᱡ ᱞᱤᱧ ᱵᱟᱰᱟᱭᱟ ᱥᱮ ᱡᱟᱦᱟᱸ ᱞᱮᱠᱟ ᱜᱮ ᱥᱮ ᱡᱟᱦᱟᱸᱛᱤᱱᱟᱹᱜ ᱞᱤᱧ ᱧᱮᱞ ᱡᱷᱟᱜ ᱟᱠᱟᱜᱼᱟ ᱾
ᱦᱮᱸ ᱦᱮᱸ ᱾
ᱦᱳᱭ ᱢᱮᱱᱠᱷᱟᱱ ᱜᱚᱝᱠᱮ ᱟᱞᱮ ᱫᱚ ᱱᱮᱣᱛᱟ ᱠᱚ ᱱᱮᱣᱛᱟ ᱞᱮᱭᱟ ᱠᱚᱛᱚ ᱟᱫᱚ ᱱᱮᱣᱛᱟ ᱯᱮᱲᱟ ᱦᱤᱥᱟᱹᱵᱽ ᱪᱟᱞᱟᱜᱼᱟ ᱾
ᱦᱮᱸ ᱾
ᱦᱳᱭ, ᱮᱱᱠᱷᱟᱱ ᱟᱹᱞᱤᱧ ᱫᱚ ᱡᱟᱦᱟᱸ ᱛᱤᱱᱟᱹᱜ ᱞᱤᱧ ᱵᱟᱰᱟᱭᱟ ᱡᱩᱫᱤ ᱚᱱᱠᱟ ᱥᱚᱦᱚᱨᱟᱭ ᱯᱚᱨᱚᱵᱽ ᱫᱚ ᱜᱚᱝᱠᱮ ᱢᱚᱬᱮ ᱥᱤᱧ ᱢᱚᱬᱮ ᱧᱤᱫᱟᱹ ᱦᱩᱭᱩᱜᱼᱟ ᱾
ᱦᱳᱭ ᱦᱳᱭ ᱢᱚᱬᱮ ᱥᱤᱧ ᱢᱚᱬᱮ ᱧᱤᱫᱟᱹ ᱜᱮ ᱦᱟᱸᱜ ᱦᱩᱭᱩᱜᱼᱟ ᱾
ᱦᱳᱭ ᱦᱳᱭ ᱱᱚᱣᱟ ᱫᱚ ᱟᱵᱚ ᱥᱮᱨᱣᱟ ᱨᱮᱭᱟᱜ ᱟᱹᱰᱤ ᱢᱟᱨᱟᱝ ᱯᱚᱨᱚᱵᱽ ᱠᱟᱱᱟ ᱡᱷᱚᱛᱚ ᱠᱷᱚᱱ ᱾
ᱦᱮᱸ, ᱥᱟᱱᱛᱟᱲ ᱥᱚᱢᱟᱡᱽ ᱨᱮᱱᱟᱜ ᱢᱟᱨᱟᱝ ᱯᱚᱨᱚᱵᱽ ᱢᱮᱱᱛᱮᱵᱚᱱ ᱵᱟᱰᱟᱭᱟ ᱱᱟᱜ ᱟᱵᱚ ᱫᱚ ᱦᱟᱸᱜ ᱾
ᱦᱳᱭ ᱜᱚᱝᱠᱮ ᱠᱷᱟᱝᱠᱩ ᱫᱤᱠᱩ ᱠᱚᱣᱟ ᱡᱟᱦᱟᱸ ᱞᱮᱠᱟ ᱚᱱᱟ ᱫᱩᱨᱜᱟᱹ ᱯᱩᱡᱟᱹ ᱥᱮ
ᱦᱮᱸ ᱦᱮᱸ ᱦᱮᱸ ᱾
ᱚᱱᱮ ᱚᱱᱠᱟ ᱜᱮ ᱟᱵᱚᱣᱟᱜ ᱦᱚᱸ ᱱᱚᱜᱼᱚ ᱱᱚᱝᱠᱟ ᱾
ᱦᱮᱸ ᱾
ᱦᱳᱭ, ᱢᱮᱱᱠᱷᱟᱱ ᱟᱹᱞᱤᱧ ᱡᱟᱦᱟᱸ ᱛᱤᱱᱟᱹᱜ ᱞᱤᱧ ᱵᱟᱰᱟᱭᱟ ᱡᱮ ᱜᱚᱝᱠᱮ ᱢᱤᱫ ᱵᱚᱞᱮ ᱫᱤᱱ ᱫᱚ ᱩᱢ ᱢᱟᱦᱟ ᱛᱟᱦᱮᱱᱟ ᱾
ᱦᱩᱸ ᱾
ᱦᱳᱭ ᱦᱳᱭ ᱦᱳᱭ, ᱵᱚᱸᱜᱟ ᱵᱩᱨᱩ ᱟᱨ ᱡᱟᱦᱟᱸ ᱫᱚ ᱚᱱᱟ ᱜᱚᱢᱠᱮ ᱟᱹᱞᱤᱧ ᱡᱟᱦᱟᱸ- ᱛᱤ ᱨᱟᱹᱣᱰᱤ ᱞᱤᱧ ᱵᱟᱲᱟᱭᱟ ᱢᱟᱱᱮ ᱵᱟᱝᱞᱤᱧ ᱧᱮᱞ ᱡᱷᱟ ᱟᱠᱟᱜᱼᱟ ᱛᱚ ᱢᱟᱱᱮ ᱚᱱᱟ ᱛᱷᱩᱛᱤ- ᱛᱷᱩᱛᱤ ᱠᱟᱛᱷᱟ ᱞᱮᱠᱟᱛᱮ ᱥᱮ ᱞᱩᱛᱩᱨ ᱟᱸᱡᱚᱢ ᱛᱮ ᱾ ᱡᱟᱦᱟᱸ ᱛᱤᱱᱟᱹᱜ ᱜᱮᱞᱤᱧ ᱵᱟᱰᱟᱭᱟ ᱚᱱᱟ ᱜᱮᱞᱤᱧ ᱞᱟᱹᱭᱟᱵᱤᱱ ᱠᱟᱱᱟ ᱾ ᱦᱳᱭ ᱦᱳᱭ ᱾
ᱦᱩᱸ ᱾
ᱢᱮᱱᱠᱷᱟᱱ ᱜᱚᱢᱠᱮ ᱚᱱᱠᱟ ᱫᱚ ᱚᱱᱮ ᱡᱟᱦᱟᱸ ᱫᱚ ᱜᱚᱴ ᱥᱤᱢ ᱵᱚᱱ ᱞᱟᱹᱭᱮᱜᱼᱟ ᱾
ᱦᱮᱸ ᱦᱮᱸ ᱾
ᱦᱳᱭ ᱦᱳᱭ ᱚᱱᱮ ᱚᱱᱟ ᱜᱚᱴ ᱥᱤᱢ ᱨᱮᱫᱚ ᱜᱚᱢᱠᱮ ᱚᱱᱟ ᱚᱱᱮ ᱪᱟᱣᱞᱮ ᱪᱚᱴᱨᱮ ᱢᱤᱫ ᱢᱤᱫ ᱯᱳᱭᱞᱳ ᱪᱟᱣᱞᱮ ᱪᱚᱴᱨᱮ ᱤᱭᱟᱹ ᱠᱚ ᱫᱚᱦᱚᱭᱟ ᱵᱤᱞᱤ ᱾
ᱦᱳᱭ ᱾
ᱦᱳᱭ ᱜᱚᱝᱠᱮ ᱱᱮᱛᱟᱨ ᱢᱟ ᱟᱫᱚ ᱟᱵᱚ ᱵᱚ ᱚᱱᱠᱟ ᱫᱚ ᱵᱟᱝᱵᱚᱱ ᱥᱚᱢᱚᱭ ᱫᱟᱲᱮᱭᱟᱜ ᱠᱟᱱᱟ ᱥᱮ ᱡᱮ ᱰᱟᱹᱝᱨᱤ ᱠᱚᱵᱚᱱ ᱤᱫᱤ ᱠᱚᱣᱟ, ᱥᱮ ᱡᱟᱦᱟᱸ ᱴᱷᱮᱱ ᱦᱩᱭᱩᱜ ᱠᱟᱱᱟ ᱾ ᱚᱫᱷᱮᱠ ᱦᱳᱭ, ᱢᱮᱱᱠᱷᱟᱱ ᱟᱫᱚ ᱩᱱᱠᱩ ᱡᱟᱦᱟᱸ ᱜᱚᱴ ᱠᱚᱨᱮᱜ ᱡᱟᱦᱟᱸᱭ ᱢᱟᱦᱟᱨᱟ ᱠᱚᱠᱚ ᱛᱟᱦᱮᱸᱱᱟ, ᱥᱮ ᱰᱟᱹᱝᱨᱤ ᱠᱚᱠᱚ ᱟᱹᱛᱤᱧ ᱠᱚᱣᱟ ᱾
ᱦᱳᱭ ᱦᱳᱭ ᱾
ᱦᱳᱭ ᱦᱳᱭ ᱩᱱᱠᱩ ᱟᱛᱮᱜ ᱜᱮ ᱜᱚᱢᱠᱮ ᱚᱱᱟ ᱫᱚᱠᱚ ᱞᱮᱵᱮᱫ ᱦᱚᱪᱚᱭᱟ ᱾ ᱡᱟᱦᱟᱸᱭ ᱨᱮᱱ ᱰᱟᱝᱨᱤ ᱜᱚᱢᱠᱮ ᱚᱱᱟᱭ ᱞᱮᱵᱮᱫᱟᱭ ᱞᱟᱹᱭᱟ ᱠᱚ ᱥᱮᱪᱮ ᱵᱟᱝᱢᱟ ᱩᱱᱠᱩ ᱫᱚ ᱚᱱᱟ ᱢᱤᱫ ᱴᱩᱠᱩᱡ ᱦᱟᱹᱰᱤ ᱞᱟᱜᱟᱣ ᱠᱚᱣᱟ ᱾
ᱦᱳᱭ, ᱟᱞᱮ ᱥᱮᱫ ᱫᱚ ᱦᱟᱸᱜ ᱜᱚᱢᱠᱮ ᱚᱱᱟ ᱫᱚ ᱦᱟᱸᱜ ᱯᱮ ᱴᱩᱠᱩᱡ ᱦᱟᱺᱰᱤ ᱦᱟᱸᱜ ᱞᱟᱜᱟᱣ ᱠᱚᱣᱟ ᱦᱟᱸᱜ ᱦᱩᱸ ᱾
ᱟᱪᱪᱷᱟ ᱟᱪᱪᱷᱟ ᱟᱪᱪᱷᱟ ᱚᱱᱟᱫᱚ ᱜᱚᱝᱠᱮ ᱟᱹᱞᱤᱧ ᱫᱚ ᱩᱱᱟᱹ ᱵᱩᱴᱟᱹ ᱥᱟᱹᱦᱤᱡ ᱫᱚ ᱵᱟᱝᱞᱤᱧ ᱵᱟᱰᱟᱭᱟ ᱾
ᱦᱮᱸ ᱦᱮᱸ ᱟᱫᱚ ᱟᱵᱮᱱ ᱡᱟᱦᱟᱸ ᱛᱤᱱᱟᱹᱜ ᱵᱮᱱ ᱵᱩᱡ ᱵᱟᱲᱟᱭ ᱟᱠᱟᱫᱟ ᱟᱵᱮᱱ ᱫᱚ ᱩᱱᱟᱹᱜ ᱜᱮᱛᱵᱮᱱ ᱞᱟᱹᱭᱟ ᱦᱟᱸᱜ ᱾
ᱦᱳᱭ ᱦᱳᱭ ᱡᱟᱭᱦᱳᱠ ᱟᱵᱤᱱ ᱵᱤᱱ ᱞᱟᱹᱭ ᱥᱚᱡᱷᱮᱭᱟᱫ ᱞᱤᱧᱟᱹ ᱚᱱᱟ ᱢᱟ ᱟᱹᱰᱤ ᱨᱟᱹᱥᱠᱟᱹ ᱜᱮᱞᱤᱧ ᱵᱩᱡᱽ ᱠᱮᱜ-ᱟ ᱾ ᱡᱮ ᱵᱩᱡᱽ ᱛᱤᱭᱳᱜ ᱠᱮᱭᱟᱞᱤᱧ ᱾ ᱦᱳᱭ, ᱢᱮᱱᱠᱷᱟᱱ ᱟᱫᱚ ᱜᱚᱢᱠᱮ ᱦᱟᱱᱟ ᱩᱢ ᱢᱟᱦᱟ ᱦᱤᱞᱳᱜ ᱫᱚ ᱜᱚᱢᱠᱮ ᱵᱚᱸᱜᱟ ᱵᱩᱨᱩ ᱦᱤᱞᱳᱜ ᱫᱚ ᱡᱷᱚᱛᱚ ᱟᱵᱚ ᱥᱟᱱᱟᱢ ᱠᱚᱜᱮ ᱟᱫᱚ ᱚᱱᱟ ᱜᱮᱡ ᱜᱩᱨᱤᱡ ᱚᱲᱟᱜ ᱠᱚᱨᱮᱱᱟᱜ ᱡᱟᱦᱟᱸᱛᱤᱱᱟᱹᱜ ᱜᱮ ᱚᱱᱟ ᱪᱷᱤᱢ ᱪᱷᱟᱢ ᱯᱚᱨᱤᱥᱠᱟᱨ ᱯᱚᱨᱤᱪᱪᱷᱚᱱᱱᱚ,
ᱦᱮᱸ ᱾
ᱚᱱᱮ ᱛᱩᱯᱩ ᱥᱟᱯᱷᱟ ᱵᱟᱲᱟ ᱠᱟᱛᱮᱜ ᱚᱲᱟᱜ ᱠᱚᱨᱮᱱ ᱵᱚᱸᱜᱟ ᱵᱩᱨᱩ ᱚᱱᱟ ᱫᱮᱵᱟ ᱥᱮᱵ ᱥᱮᱵᱟ ᱵᱟᱲᱟ ᱠᱟᱛᱮᱜ ᱚᱱᱟ ᱠᱚ ᱦᱩᱭᱩᱜ ᱜᱮᱭᱟ ᱾ ᱟᱨ ᱯᱤᱴᱷᱟᱹ ᱞᱟᱴᱷᱟ ᱠᱚᱦᱚᱸ ᱾
ᱦᱮᱸ ᱦᱮᱸ ᱟᱫᱚ ᱜᱚᱢᱠᱮ ᱮᱱᱦᱤᱞᱳᱜ ᱫᱚ ᱦᱟᱸᱜ ᱟᱵᱚ ᱫᱚ ᱦᱟᱸᱜ ᱛᱮᱧᱟᱝ ᱛᱟᱠᱚ ᱥᱮ ᱫᱤᱫᱤ ᱛᱟᱠᱚ ᱦᱟᱸᱜ ᱵᱚᱱ ᱱᱮᱣᱛᱟ ᱟᱹᱜᱩ ᱠᱚᱣᱟ ᱦᱟᱛᱚᱢ ᱛᱟᱠᱚ ᱢᱤᱥᱨᱟᱧ ᱛᱟᱠᱚ ᱩᱱᱠᱩ ᱦᱟᱚᱸ ᱠᱚᱵᱚᱱ ᱱᱮᱣᱛᱟ ᱟᱹᱜᱩ ᱠᱚᱣᱟ ᱚᱱᱟ ᱦᱟᱸᱜ ᱟᱨ ᱵᱚᱸᱜᱟ ᱵᱩᱨᱩ ᱥᱮ ᱡᱤᱞ ᱫᱟᱠᱟ ᱠᱚᱫᱚ ᱦᱟᱸᱜ - ᱵᱚᱱ ᱡᱚᱢ ᱦᱚᱪᱚ ᱠᱚᱣᱟ ᱦᱟᱸᱜ ᱩᱱᱠᱩ ᱠᱚᱜᱮ ᱦᱟᱸᱜ ᱥᱮ ᱟᱵᱚ ᱦᱚᱸᱵᱚᱱ ᱡᱚᱢᱟ ᱦᱟᱸᱜ ᱮᱱᱦᱤᱞᱳᱜ ᱫᱚ ᱦᱟᱸᱜ
ᱦᱳᱭ ᱦᱳᱭ
ᱦᱩᱸ
ᱜᱚᱢᱠᱮ ᱟᱨ ᱢᱮᱱᱠᱷᱟᱱ ᱫᱚ ᱡᱟᱦᱟᱸ ᱠᱷᱩᱱᱴᱟᱹᱣ ᱦᱤᱞᱳᱜ ᱫᱚ
ᱦᱮᱸ ᱦᱮᱸ
ᱟᱫᱚ ᱠᱷᱩᱱᱴᱟᱹᱣ ᱢᱟᱦᱟ ᱦᱤᱞᱳᱜ ᱫᱚ ᱚᱱᱠᱟ ᱜᱮᱞᱤᱧ ᱵᱟᱰᱟᱭᱟ ᱡᱮ ᱡᱟᱦᱟᱸᱭ ᱡᱟᱶᱟᱭ ᱛᱟᱠᱚ ᱥᱮ ᱦᱤᱡᱩᱜ ᱟᱠᱚ- ᱠᱚ ᱥᱮ ᱩᱱᱠᱩ ᱠᱚᱣᱟᱜ ᱜᱮᱛᱚ ᱯᱚᱨᱚᱵᱽ ᱫᱚ ᱦᱮᱸ ᱢᱮᱱᱠᱷᱟᱱ ᱞᱟᱹᱭ ᱞᱮᱠᱷᱟᱱ ᱫᱚ ᱱᱚᱣᱟ ᱫᱚ ᱜᱚᱝᱠᱮ ᱱᱚᱣᱟ ᱫᱚ ᱜᱟᱹᱭ ᱰᱟᱝᱨᱤᱭᱟᱜ ᱥᱮ ᱰᱟᱝᱨᱤ ᱠᱟᱰᱟ ᱠᱚᱣᱟᱜ ᱜᱮ ᱯᱚᱨᱚᱵᱽ ᱠᱟᱱᱟ
ᱦᱮᱸ ᱦᱮᱸ
ᱦᱳᱭ ᱛᱟᱦᱞᱮ ᱡᱟᱦᱟᱸᱭ ᱚᱱᱮ ᱡᱟᱶᱟᱭ ᱛᱟᱠᱚ ᱠᱚ ᱦᱤᱡᱩᱜᱼᱟ ᱥᱮ ᱪᱮᱫ ᱞᱮᱠᱟ ᱩᱱᱠᱩ ᱫᱚ ᱟᱫᱚ ᱢᱮᱱᱠᱷᱟᱱ ᱤᱭᱟᱹ ᱚᱱᱮ ᱱᱟᱣᱟ ᱫᱷᱩᱛᱤ ᱠᱚᱣᱟ ᱠᱚ᱾ ᱱᱟᱣᱟ ᱡᱟᱢᱟ ᱠᱚᱠᱚ ᱮᱢᱟᱣᱟ ᱠᱚᱣᱟ ᱢᱮᱱᱠᱷᱟᱱ ᱟᱫᱚ ᱟᱨ ᱚᱱᱮ ᱡᱟᱦᱟᱸ ᱠᱩᱞᱦᱤ ᱨᱮ
ᱦᱮᱸ᱾
ᱢᱟᱱᱮ ᱜᱟᱰᱟ ᱫᱚ ᱩᱱᱠᱩᱠᱚ ᱜᱟᱰᱟ ᱦᱚᱪᱚ ᱠᱚᱣᱟ ᱟᱫᱚ ᱦᱳᱭ ᱠᱟᱹᱢᱤ ᱦᱚᱪᱚᱭᱮ ᱠᱟᱱᱟ ᱵᱤᱱ ᱠᱩᱲᱟᱹᱭ ᱛᱚ ᱞᱟᱜᱟᱜᱼᱟ ᱜᱚᱢᱠᱮ᱾
ᱦᱮᱸ ᱦᱮᱸ ᱜᱩᱲᱟᱹᱭ ᱛᱚ ᱞᱟᱜᱟᱜᱼᱟ᱾
ᱦᱳᱭ ᱚᱱᱠᱟ ᱞᱮᱠᱟ ᱛᱮᱫᱚ ᱚᱱᱟ ᱫᱷᱩᱛᱤ ᱠᱚ ᱮᱢᱟ ᱠᱚᱣᱟ ᱠᱚ᱾ ᱦᱳᱭ ᱱᱟᱣᱟ ᱱᱟᱣᱟ ᱫᱷᱩᱛᱤ ᱠᱚ᱾
ᱦᱮᱸ ᱟᱞᱮ ᱥᱮᱫ ᱦᱚᱸ ᱜᱚᱢᱠᱮ ᱚᱱᱠᱟ ᱜᱮ ᱦᱟᱸᱜ ᱡᱟᱶᱟᱭ ᱛᱟᱠᱚ ᱜᱮ ᱦᱟᱸᱜ ᱜᱮ ᱚᱝᱠᱟ ᱚᱱᱟ ᱠᱷᱩᱱᱴᱟᱹᱣ ᱞᱟᱹᱜᱤᱫ ᱡᱟᱦᱟᱸ ᱠᱷᱩᱱᱴᱤ ᱵᱚᱱ ᱵᱤ ᱫᱟᱦᱟᱜ ᱟᱫᱚ ᱦᱟᱸᱜ ᱩᱱᱠᱩ ᱜᱮ ᱦᱟᱸᱜ ᱠᱚ ᱛᱟᱲᱟᱣ ᱠᱚᱣᱟ ᱟᱨ ᱚᱸᱰᱮ ᱜᱮ ᱦᱟᱸᱜ ᱰᱟᱝ ᱛᱮ ᱵᱚᱱ ᱛᱚᱞᱮᱭᱟ ᱦᱟᱸᱜ
ᱦᱳᱭ ᱦᱳᱭ ᱟᱹᱞᱤᱧ ᱢᱟ ᱱᱚᱝᱠᱟ ᱦᱚᱸᱞᱤᱧ ᱟᱸᱡᱚᱢ ᱟᱠᱟᱟᱜᱼᱟ ᱡᱮ ᱢᱟᱲᱟᱝ ᱛᱮᱢᱟ ᱠᱷᱩᱱᱴᱤ ᱠᱚ ᱞᱟᱦᱟ ᱥᱟᱹᱛ ᱠᱷᱩᱱᱴᱤ ᱠᱚ ᱵᱤᱫ ᱥᱟᱹᱛ ᱯᱚᱨᱮ
ᱦᱮᱸ᱾
ᱜᱚᱢᱠᱮ ᱟᱹᱞᱤᱧ ᱢᱟ ᱚᱱᱠᱟ ᱞᱤᱧ ᱵᱟᱰᱟᱭᱟ᱾ ᱢᱟᱺᱡᱷᱤ ᱠᱚᱨᱮᱱ ᱜᱮ ᱜᱚᱢᱠᱮ ᱵᱟᱭᱟᱨ ᱠᱟᱰᱟ ᱯᱳᱭᱞᱳ ᱨᱮᱠᱚ ᱛᱚᱞᱮᱭᱟ ᱥᱮ ᱪᱮᱫ ᱞᱮᱠᱟ ᱥᱮᱠᱚ ᱚᱰᱚᱠᱮᱭᱟ
ᱦᱮᱸ ᱦᱮᱸ ᱦᱮᱸ᱾
ᱦᱳᱭ ᱦᱳᱭ ᱚᱱᱠᱟ ᱜᱮᱞᱤᱧ ᱵᱟᱰᱟᱭᱟ᱾ ᱢᱮᱱᱠᱷᱟᱱ ᱚᱸᱰᱮ ᱠᱷᱚᱡ ᱜᱮ ᱮᱦᱚᱵᱚᱜᱼᱟ ᱟᱵᱚᱣᱟᱜ ᱠᱷᱩᱱᱴᱟᱹᱣ ᱫᱚ᱾
ᱦᱮᱸ ᱛᱟᱨᱯᱚᱨᱮ ᱦᱟᱸᱜ ᱟᱛᱩ ᱨᱮᱱ ᱟᱨᱦᱚ ᱡᱟᱦᱟᱸᱭ ᱠᱚ ᱦᱟᱸᱜ ᱠᱚ ᱛᱚᱞ ᱠᱟᱜ ᱠᱚᱣᱟ ᱩᱱᱠᱩ ᱨᱮᱱ ᱰᱟᱝᱨᱤ ᱠᱟᱰᱟ ᱠᱚ ᱦᱟᱸᱜ ᱠᱚ ᱠᱷᱩᱱᱴᱟᱹᱣ ᱠᱚᱣᱟ᱾
ᱦᱳᱭ ᱦᱳᱭ ᱦᱳᱭ᱾
ᱦᱮᱸ᱾
ᱟᱨ ᱜᱚᱝᱠᱮ ᱠᱷᱟᱴᱚᱜ ᱡᱟᱦᱟᱸ ᱛᱤᱱᱟᱹᱜ ᱦᱩᱰᱤᱡ ᱞᱤᱧ ᱵᱟᱲᱟᱭᱟ ᱩᱱᱟᱹᱜ ᱜᱟᱱ ᱜᱮᱞᱤᱧ ᱞᱟᱹᱭ ᱮᱫᱟ᱾ ᱟᱨ ᱡᱟᱭᱦᱳᱠ ᱟᱨ ᱡᱟᱦᱟᱸ ᱛᱤᱱᱟᱹᱜ ᱡᱩᱫᱤ ᱞᱤᱧ ᱵᱟᱝᱞᱤᱧ ᱞᱟᱹᱭ ᱥᱚᱫᱚᱨ ᱫᱟᱲᱮᱭᱟᱜ ᱠᱟᱱᱟ ᱥᱮ ᱪᱮᱫᱠᱟ ᱜᱚᱢᱠᱮ ᱚᱱᱟ ᱫᱚ ᱡᱩᱫᱤ ᱟᱹᱵᱤᱱ ᱠᱚᱵ ᱟᱹᱵᱤᱱ ᱜᱮᱵᱤᱱ ᱞᱟᱹᱭᱟ ᱢᱮᱱᱠᱷᱟᱱ ᱟᱹᱞᱤᱧ ᱦᱚᱸᱞᱤᱧ ᱵᱩᱡᱽ ᱛᱤᱭᱟᱹᱜᱟ᱾
ᱦᱮᱸ ᱜᱚᱝᱠᱮ ᱟᱹᱞᱤᱧ ᱦᱚᱞᱤᱧ ᱞᱟᱹᱭ ᱜᱮᱭᱟ᱾ ᱡᱟᱦᱟᱸ ᱛᱤᱱᱟᱹᱜ ᱞᱤᱧ ᱵᱟᱰᱟᱭᱟ ᱟᱹᱞᱤᱧ ᱥᱮᱞᱤᱧ ᱵᱩᱡ ᱟᱹᱜᱩ ᱟᱠᱟᱫᱟ ᱩᱱᱟᱹᱜ ᱫᱤᱱ ᱠᱷᱚᱡ ᱟᱨ ᱚᱱᱟ
ᱠᱷᱩᱱᱴᱟᱹᱣ ᱛᱟᱭᱚᱢ ᱫᱚ ᱦᱟᱸᱜ ᱥᱮ ᱩᱱᱠᱩ ᱫᱟᱹᱭ ᱛᱮᱧᱟᱝ ᱥᱮ ᱦᱟᱛᱚᱢ ᱛᱟᱠᱚ ᱦᱟᱸᱜ ᱟᱫᱚ ᱮᱱᱮᱡ ᱟᱠᱚ ᱦᱟᱸᱜ ᱠᱷᱩᱱᱴᱟᱹᱣ ᱛᱟᱭᱚᱢ ᱫᱚ᱾ ᱦᱟᱸᱜ ᱨᱟᱹᱥᱠᱟᱹ ᱡᱚᱝᱚᱜ ᱟᱠᱚ ᱟᱵᱚ ᱫᱚ ᱥᱟᱱᱛᱟᱲ ᱥᱚᱢᱟᱡᱽ ᱨᱮ ᱨᱟᱹᱥᱠᱟᱹ ᱫᱚ ᱦᱟᱸᱜ ᱟᱹᱰᱤ ᱢᱟᱨᱟᱝ ᱤᱭᱟᱹ ᱠᱟᱱᱟ ᱥᱮ ᱟᱵᱚᱣᱟᱜ ᱫᱚ ᱮᱱᱮᱢ ᱠᱟᱱᱟ᱾
ᱢᱟ ᱳᱭ ᱦᱳᱭ
ᱟᱫᱚ ᱨᱟᱹᱥᱠᱟᱹ ᱦᱟᱸᱜ ᱟᱞᱮ ᱥᱮᱫ ᱫᱚ ᱦᱟᱸᱜ ᱜᱚᱝᱠᱮ ᱢᱚᱬᱮ ᱥᱤᱧ ᱢᱚᱬᱮ ᱧᱤᱫᱟᱹ ᱜᱮ ᱦᱟᱸᱜ ᱞᱮ ᱨᱟᱹᱥᱠᱟᱹᱭᱟ ᱠᱟᱛᱷᱟ ᱫᱚ ᱦᱟᱸᱜᱼᱼ
ᱟᱪᱪᱷᱟ ᱟᱪᱪᱷᱟ ᱜᱚᱝᱠᱮ ᱚᱱᱟ ᱢᱟ ᱱᱟᱯᱟᱭ ᱠᱟᱛᱷᱟ ᱜᱮ᱾
ᱦᱮᱸᱻ
ᱚ ᱦᱳᱭ ᱦᱳᱭ᱾
ᱟᱨ ᱠᱷᱩᱱᱴᱟᱹᱣᱼᱼ ᱛᱟᱭᱚᱢ ᱫᱚ ᱦᱟᱸᱜ ᱛᱟᱨᱯᱚᱨᱮ ᱫᱤᱱ ᱫᱚ ᱦᱟᱸᱜ ᱜᱚᱢᱠᱮ ᱟᱫᱚ ᱡᱟᱞᱮ ᱢᱟᱦᱟ᱾
ᱦᱳᱭ ᱦᱳᱭ ᱦᱳᱭ᱾
ᱦᱮᱸ ᱮᱱᱦᱤᱞᱚᱜ ᱦᱚᱸ ᱦᱟᱸᱜ ᱡᱟᱹᱥᱛᱤ ᱜᱮᱞᱮ ᱨᱟᱹᱥᱠᱟᱹᱭᱟ ᱦᱟᱸᱜ ᱜᱚᱢᱠᱮ᱾ ᱮᱱᱮᱡ ᱥᱮᱨᱮᱧ ᱛᱮᱜᱮ ᱨᱟᱹᱥᱠᱟᱹ ᱫᱚ ᱦᱩᱭᱩᱜᱼᱟ ᱦᱟᱸᱜ᱾
ᱦᱳᱭ ᱦᱳᱭ ᱡᱟᱦᱟᱸ ᱛᱤᱱᱟᱹᱜ ᱜᱮ ᱦᱟᱺᱰᱤ ᱠᱚ ᱡᱟᱦᱟᱸ ᱛᱤᱱᱟᱹᱜ ᱜᱮᱼᱼ ᱵᱚᱸᱜᱟ ᱥᱟᱨᱮᱡ ᱠᱚ ᱵᱟᱹᱲᱛᱤᱭ ᱠᱟᱱ ᱛᱟᱵᱚᱱᱟ ᱥᱮ ᱪᱮᱫ ᱞᱮᱠᱟ ᱥᱮ ᱠᱚ ᱟᱹᱜᱩ ᱟᱠᱟᱫ ᱛᱟᱵᱚ ᱱᱟ ᱱᱮᱣᱛᱟ ᱯᱮᱲᱟᱼᱼ ᱚᱱᱟ ᱠᱚᱜᱮ ᱵᱚᱱ ᱡᱮᱢᱮᱫ ᱵᱟᱲᱟ ᱠᱟᱛᱮᱫ ᱠᱟᱹᱴᱤᱡ ᱵᱚᱱ ᱮᱱᱮᱡ ᱥᱮᱨᱮᱧᱟ᱾
ᱦᱮᱸ ᱦᱮᱸ ᱦᱮᱸ᱾
ᱦᱳᱭ ᱦᱳᱭ ᱢᱮᱱᱠᱷᱟᱱ ᱟᱞᱮᱚᱝ ᱜᱚᱝᱠᱮ ᱚᱱᱠᱟ ᱦᱚᱸᱞᱤᱧ ᱟᱸᱡᱚᱢ ᱟᱠᱟᱫ ᱫᱚ? ᱡᱮᱮ ᱡᱟᱞᱮ ᱫᱚᱥᱟᱨ ᱫᱚ ᱵᱩᱲᱦᱤ ᱡᱟᱞᱮ ᱥᱮ ᱪᱮᱫ ᱠᱚ ᱢᱮᱱᱟ?
ᱦᱳᱭ ᱦᱳᱭ ᱦᱳᱭ ᱚᱱᱟ ᱜᱮᱞᱮ ᱢᱮᱛᱟᱜᱼᱟ ᱟᱞᱮ ᱦᱚᱸ᱾
ᱟᱪᱪᱷᱟ ᱟᱪᱪᱷᱟ᱾
ᱦᱮᱸ ᱦᱮᱸ
ᱛᱟᱦᱚᱞᱮ ᱜᱚᱢᱠᱮ ᱟᱹᱞᱤᱧ ᱟᱹᱵᱤᱱ ᱴᱷᱮᱱ ᱢᱤᱫᱴᱮᱱ ᱠᱩᱠᱞᱤ ᱞᱤᱧ ᱫᱚᱦᱚᱭᱮᱫᱼᱟ?
ᱦᱮᱸ ᱢᱟ ᱞᱟᱹᱭᱵᱮᱱ?
ᱞᱟᱹᱭ ᱫᱟᱞᱤᱧ ᱱᱚᱜᱚᱭ ᱱᱚᱜᱼᱚᱭ ᱡᱮ ᱥᱚᱨᱚᱦᱦᱟᱭ ᱯᱚᱨᱚᱵᱽ ᱱᱤᱭᱮ ᱞᱟᱝ ᱜᱟᱞᱚᱪ ᱮᱱᱟ ᱥᱮ ᱡᱟᱦᱟᱸᱠ ᱜᱮ?
ᱦᱮᱸ ᱦᱮᱸ᱾
ᱦᱳᱭ ᱢᱮᱱᱠᱷᱟᱱ ᱛᱟᱦᱚᱞᱮ ᱱᱚᱜᱼᱚᱭ ᱱᱚᱣᱟ ᱡᱟᱦᱟᱸ ᱥᱚᱦᱚᱨᱟᱭ ᱯᱚᱨᱚᱵᱽ ᱨᱮ ᱚᱱᱠᱟ ᱢᱤᱫᱴᱟᱝ ᱡᱩᱫᱤ ᱫᱟᱢᱟᱱᱟᱜ ᱪᱼᱼ ᱪᱤᱛᱟᱹᱨ ᱡᱟᱦᱟᱸ ᱵᱤᱱ ᱧᱮᱞ ᱛᱤᱭᱳᱟᱹᱜ ᱠᱟᱜᱼᱟ ᱥᱮ ᱧᱮᱞ ᱡᱷ ᱠᱟᱜᱼᱟ ᱵᱤᱱ ᱚᱱᱠᱟᱱᱟᱜ ᱫᱟᱢᱟ ᱱᱟᱜ ᱪᱼᱼ ᱩᱤᱛᱟᱹᱨ ᱡᱩᱫᱤ ᱡᱟᱦᱟᱱᱟᱜ ᱵᱤᱱ ᱞᱟᱹᱭ ᱥᱚᱫᱚᱨ ᱟᱹᱞᱤᱧ ᱠᱷᱟᱱ ᱟᱵᱤᱱᱟᱜ ᱢᱚᱱᱮᱨᱮ ᱥᱮ ᱢᱚᱱᱮᱨᱮ ᱜᱟᱛᱷᱟ ᱩᱛᱟᱹᱨ ᱟᱠᱟᱱᱟ ᱥᱮ ᱵᱤᱫ ᱩᱛᱟᱹᱨ ᱟᱠᱟᱱᱟ᱾
ᱮ ᱜᱚᱢᱠᱮ ᱟᱹᱞᱤᱧ ᱫᱚ ᱦᱟᱸᱜ ᱚᱱᱠᱟ ᱫᱚ ᱵᱟᱹᱞᱤᱧ ᱫᱤᱥᱟᱹᱭᱮᱫᱟ᱾ ᱩᱱᱟᱹᱜ ᱫᱚ ᱦᱟᱸᱜ ᱟᱨ ᱥᱮ ᱵᱟᱹᱞᱤᱧ ᱞᱟᱹᱭ ᱫᱟᱲᱮᱭᱟᱜ ᱠᱟᱱ ᱛᱟᱦᱮᱱᱟ ᱱᱤᱛᱚᱜ ᱫᱚ ᱦᱟᱸᱜ᱾ ᱟᱫᱚ ᱟᱵᱮᱱ ᱜᱮ ᱡᱩᱫᱤ ᱵᱮᱱ ᱧᱮᱞ ᱛᱤᱭᱜ ᱠᱟᱜ ᱠᱷᱟᱡ ᱫᱚ᱾ ᱞᱟᱹᱭ ᱟᱹᱞᱤᱧ ᱵᱮᱱ ᱟᱹᱞᱤᱧ ᱦᱚᱸ ᱵᱩᱡᱽ ᱠᱟᱜᱼᱟᱞᱤᱧ ᱥᱮ ᱵᱟᱲᱟᱭ ᱠᱟᱜᱼᱟᱞᱤᱧ ᱦᱟᱸᱜ ᱚᱱᱟ ᱱᱤᱭᱮ?
ᱜᱚᱢᱠᱮ ᱟᱹᱞᱤᱧ ᱢᱟ ᱚᱱᱠᱟ ᱫᱟᱢᱟ ᱱᱟᱜ ᱪᱤᱛᱟᱹᱨ ᱢᱮᱱᱛᱮᱫᱚ ᱟᱹᱞᱤᱧ ᱢᱟ ᱜᱚᱢᱠᱮ ᱚᱱᱟ ᱫᱚ ᱟᱹᱰᱤᱼᱼ ᱡᱳᱨ ᱡᱟᱹᱥᱛᱤ ᱜᱮᱞᱤᱧ ᱠᱩᱥᱤᱭᱟᱜᱼᱟ᱾ ᱚᱱᱮ ᱡᱟᱦᱟᱸᱼᱼ ᱜᱟᱹᱭ ᱰᱝᱨᱤ ᱥᱮ ᱰᱝᱨᱤ ᱠᱟᱰᱟ ᱠᱚ ᱚᱱᱮ ᱵᱚᱱ ᱪᱷᱟᱯ ᱠᱚᱫᱚ ᱜᱚᱝᱠᱮ
ᱦᱮᱸ ᱦᱮᱸ ᱦᱮᱸ ᱦᱮᱸ᱾
ᱦᱳᱭ ᱦᱳᱭ ᱢᱮᱱᱠᱷᱟᱱ ᱚᱱᱟ ᱫᱚ ᱩᱱᱠᱩ ᱦᱚᱸᱠᱚ ᱥᱟᱡᱽ ᱥᱟᱶᱟᱨ ᱛᱮᱠᱚ ᱥᱟᱡᱟᱜ ᱠᱟᱱᱟ ᱥᱮ
ᱦᱮᱸ ᱦᱮᱸ ᱦᱮᱸ
ᱦᱳᱭ ᱦᱳᱭ ᱢᱮᱱᱠᱷᱟᱱ ᱧᱮᱞ ᱧᱮᱞᱟᱵᱤᱱ ᱰᱟᱝᱨᱤ ᱟᱵᱚᱨᱮᱱ ᱰᱟᱝᱝᱨᱤ ᱠᱟᱰᱟ ᱫᱚ ᱜᱚᱝᱠᱮ ᱚᱱᱠᱟ ᱫᱤᱹᱢ ᱦᱤᱞᱳᱜ ᱟᱨ ᱵᱟᱵᱚᱱᱼᱼ ᱥᱟᱯᱷᱟ ᱥᱟᱹᱯᱷᱤ ᱫᱟᱲᱮ ᱭᱟᱠᱚ ᱠᱟᱱᱟ ᱥᱮ᱾
ᱦᱮᱸ ᱦᱮᱸ ᱦᱮᱸ
ᱦᱭ ᱠᱟᱹᱢᱤ ᱡᱚᱲᱛᱮ
ᱦᱮᱸ
ᱢᱮᱱᱠᱷᱟᱱ ᱩᱱᱠᱩ ᱦᱚᱸ ᱚᱱᱠᱟ ᱚᱸᱡᱽᱨᱟ ᱧᱚᱜ ᱜᱮᱠᱚ ᱛᱟᱦᱮᱱ ᱠᱟᱱᱟ᱾ ᱦᱳᱭ ᱜᱚᱝᱠᱮ ᱩᱱ ᱦᱤᱞᱳᱜ ᱢᱟ ᱟᱹᱰᱤ ᱪᱮᱦᱨᱟ ᱵᱚᱱ ᱥᱟᱡᱟᱣ ᱠᱟ ᱠᱟᱱᱟ ᱥᱮ ᱟᱨᱩᱯᱼᱼ ᱥᱟᱯᱷᱟ ᱠᱟᱛᱮᱮᱫ ᱥᱩᱱᱩᱢ ᱠᱚ ᱚᱡᱚᱜ ᱵᱟᱲᱟ ᱠᱟᱛᱮᱮᱫ ᱚᱱᱟ ᱪᱷᱟᱯ ᱠᱟᱠᱚ ᱠᱟᱱᱟ ᱟᱹᱰᱤ ᱜᱚᱝᱠᱮ ᱚᱱᱟ ᱫᱚ ᱟᱹᱰᱤ ᱡᱳᱨ ᱤᱧ ᱠᱩᱥᱤᱟᱜᱼᱟ᱾ ᱪᱷᱟ ᱚᱱᱟ ᱢᱚᱱᱮ ᱨᱮ ᱵᱤᱫ ᱟᱫ ᱞᱤᱧᱟᱹ
ᱟᱫᱚ ᱜᱚᱝᱠᱮ ᱟᱹᱞᱤᱧ ᱦᱚᱸ ᱢᱟᱨᱮ ᱦᱟᱯᱲᱟᱢ ᱠᱚᱴᱷᱮᱱ ᱞᱤᱧ ᱟᱸᱡᱚᱢ ᱟᱠᱟᱫᱟ᱾ ᱵᱟᱝᱢᱟ ᱥᱚᱨᱚᱦᱦᱟᱭ ᱯᱚᱨᱚᱵᱽ ᱫᱚ ᱟᱵᱚ ᱥᱟᱱᱛᱟᱲ ᱥᱟᱶ ᱥᱟᱶᱛᱮ ᱩᱱᱠᱩ ᱠᱟᱲᱟ ᱰᱟᱝᱨᱤ ᱠᱚᱣᱟᱜ ᱦᱚᱸ ᱯᱚᱨᱚᱵᱽ ᱠᱟᱱᱟ ᱮᱱ ᱦᱤᱞᱳᱜ ᱫᱚ ᱦᱟᱸᱜ ᱮᱱᱦᱤᱞᱳ ᱫᱚ ᱩᱱᱠᱩ ᱚᱱᱮ ᱵᱮᱱ ᱞᱟᱹᱭ ᱠᱮᱫ ᱞᱮᱠᱟ ᱟᱹᱵᱩᱩᱜ ᱥᱟᱯᱷᱟ ᱠᱟᱛᱮᱜ ᱥᱮ ᱚᱱᱟ ᱥᱩᱱᱩᱢ ᱠᱚ ᱚᱡᱚᱜᱲ ᱵᱟᱲᱟ ᱠᱟᱛᱮᱜ ᱥᱟᱡᱽ ᱥᱟᱯᱲᱟᱣ ᱠᱟᱛᱮᱜ ᱦᱸᱵᱚᱱ ᱠᱦᱩ ᱠᱷᱩᱱᱴᱟᱹᱣ ᱠᱚᱣᱟᱥᱮ ᱦᱟᱸ ᱟᱨ ᱮᱱᱦᱤᱞᱳᱜ ᱫᱚ ᱞᱚᱠᱠᱷᱚ ᱦᱩᱭ ᱟᱠᱟᱱᱟ ᱜᱚᱝᱠᱮ ᱚᱱᱮ ᱡᱟᱦᱟᱸ ᱟᱵᱚᱣᱟᱜ ᱱᱟᱦᱮᱞ ᱚᱱᱟ ᱠᱚ ᱦᱟᱸᱜ ᱠᱚ ᱟᱹᱵᱩᱜ ᱥᱟᱯᱷᱟ ᱠᱟᱛᱮᱜ ᱚᱱᱟ ᱠᱚ ᱦᱟᱸᱜ ᱠᱩᱴᱟᱹᱢ ᱫᱷᱟᱨᱮ ᱠᱚ ᱫᱚᱦᱚ ᱠᱟᱜᱼᱟ ᱦᱟᱸᱜ ᱮᱱᱦᱤᱞᱳᱜ ᱫᱚ
ᱦᱳᱭ ᱦᱳᱭ ᱦᱳᱭ
ᱦᱩᱸ ᱚᱱᱟ ᱠᱚ ᱫᱚᱦᱚ ᱠᱟᱜᱼᱟ ᱦᱜ ᱮᱱᱦᱤᱞᱳᱜ ᱟᱨ ᱚᱱᱟ ᱪᱮᱛᱟᱱ ᱨᱮᱦᱟᱸᱜ ᱜᱚᱢᱠᱮ ᱧᱮᱞ ᱟᱵᱮᱱ ᱮ ᱚᱞᱟᱜ ᱟᱠᱚ ᱦᱟᱸᱜ ᱚᱱᱟᱦᱟᱸᱜ ᱦᱩᱻ
ᱚᱱᱟ ᱦᱚᱞᱚᱝ ᱦᱚᱞᱚᱝᱛᱮ ᱜᱚᱢᱠᱮ ᱵᱟᱝ
ᱦᱮᱸ ᱦᱮᱸ ᱦᱚᱞᱚᱝ ᱟᱛᱮᱜ ᱦᱟᱸᱜ ᱚᱱᱟ ᱠᱚ ᱚᱞᱟᱜᱼᱟ ᱦᱟᱸᱜ ᱮᱸ ᱞᱟᱹᱭ ᱟᱠᱚ ᱥᱮ ᱮᱱ ᱦᱤᱞᱳᱜ ᱫᱚ ᱦᱟᱸᱜ ᱟᱨᱠᱤ ᱥᱚᱨᱦᱟᱭ ᱵᱚᱸᱜᱟ ᱫᱚ ᱦᱟᱸᱜ ᱮ ᱥᱤᱭᱳᱜ ᱠᱚᱫᱚ ᱵᱟᱠᱚ ᱡᱚᱲᱟᱣᱟ ᱦᱟᱸᱜ ᱟᱨᱠᱤ
ᱡᱮᱢᱚᱱ ᱚᱱᱟ ᱱᱟᱦᱮᱞ ᱠᱚ ᱡᱚᱴᱮᱫ ᱫᱚ ᱵᱟᱝ ᱜᱟᱱᱚᱜᱼᱟ
ᱦᱮᱸ ᱵᱟᱝ ᱜᱟᱱᱚᱜᱼᱟ ᱦᱟᱸᱜ
ᱟᱪᱪᱷᱟ ᱟᱪᱪᱷᱟ ᱟᱪᱪᱷᱟ ᱟᱪᱪᱷᱟ ᱦᱳᱭ ᱜᱚᱝᱠᱮ ᱪᱮᱫ ᱵᱤᱱ ᱞᱟᱹᱭᱟ ᱜᱚᱝᱠᱮ ᱟᱞᱮ ᱥᱮᱱ ᱢᱟ ᱟᱹᱰᱤ ᱫᱩᱠ ᱨᱮᱭᱟᱜ ᱠᱟᱛᱷᱟ
ᱦᱮᱸ ᱦᱮᱸ
ᱡᱮ ᱟᱞᱮ ᱥᱮᱱ ᱢᱟ ᱚᱱᱠᱟ ᱥᱚᱨᱦᱟᱭ ᱵᱟᱦᱟ ᱠᱚᱫᱚ ᱵᱟᱦᱟ ᱯᱚᱨᱚᱵᱽ ᱠᱚᱦᱚᱸ ᱚᱱᱠᱟ ᱚᱱᱠᱟ ᱫᱚ ᱵᱟᱝ ᱦᱩᱭᱩᱜ ᱜᱮᱭᱟ ᱥᱮ
ᱦᱳᱭ ᱦᱳᱭ
ᱢᱟᱱᱮ ᱠᱤᱪᱷᱤ ᱜᱟᱱ ᱴᱚᱴᱷᱟ ᱠᱚᱨᱮ ᱫᱚ ᱦᱚᱭᱛᱳ ᱧᱮᱞᱚᱜᱚᱜ ᱜᱮᱭᱟ
ᱦᱮᱸ
ᱢᱮᱱ ᱠᱷᱟᱱ ᱟᱞᱮ ᱴᱚᱴᱷᱟ ᱠᱚᱨᱮ ᱫᱚ ᱚᱱᱠᱟ ᱫᱤᱠᱩ ᱵᱩᱥᱟ. ᱫ ᱠᱚ ᱥᱟᱞᱟᱜ ᱞᱮ ᱛᱟᱦᱮᱱᱟ ᱛᱚ
ᱦᱮᱸ ᱦᱮᱸ ᱟᱫᱚ ᱡᱩᱫᱤ ᱡᱟᱹᱥᱛᱤ ᱜᱟᱱ ᱦᱚᱸ ᱡᱩᱫᱤ